ᱦᱮᱸ
ᱦᱮᱸ ᱟᱹᱰᱤ ᱢᱚᱸᱡᱽ ᱟᱸᱡᱚᱢᱚᱜ ᱠᱟᱱᱟ ᱴᱟᱣᱟᱨ ᱨᱮ ᱢᱮᱱᱟᱢᱟ ᱥᱮ ᱪᱮᱫ?
ᱦᱮᱸ ᱴᱟᱣᱟᱨ ᱨᱮᱫᱚ ᱵᱟᱹᱱᱩᱧᱟ ᱢᱟᱱᱮ ᱴᱟᱣᱟᱨ ᱥᱩᱨ ᱥᱮᱫ ᱨᱮᱜᱮ ᱢᱤᱱᱟᱹᱧᱟ ᱟᱨᱠᱤ᱾
ᱟᱪᱪᱷᱟ
ᱟᱞᱮ ᱦᱚᱸ ᱱᱚᱛᱮ ᱢᱟ ᱩᱱᱟᱹᱜ ᱥᱩᱨ ᱠᱚᱨᱮ ᱫᱚ ᱴᱟᱣᱟᱨ ᱠᱚᱦᱚ ᱵᱟᱹᱱᱩᱜ ᱛᱟᱞᱮᱭᱟ ᱟᱫᱚ ᱴᱟᱣᱟᱨ ᱠᱷᱚᱭ ᱮᱠᱴᱩ ᱱᱟᱥᱮ ᱱᱟᱜ ᱥᱳᱨᱧᱚᱜ ᱥᱮᱫ ᱦᱮᱡ ᱠᱟᱹᱱᱟᱹᱧ ᱟᱨᱠᱤ ᱟᱫᱚ ᱚᱱᱟ ᱚᱱᱟ ᱠᱷᱟᱹᱛᱤᱨ ᱛᱮ ᱦᱚᱭᱛᱚ ᱨᱚᱲ ᱠᱚ ᱵᱟᱹᱞᱮ ᱧᱚᱜ-ᱮᱢ ᱟᱸᱡᱚᱢ ᱧᱟᱢ ᱮᱫᱟ᱾
ᱟᱯᱮ ᱥᱮᱱ ᱛᱟᱦᱚᱞᱮ ᱦᱟᱹᱛᱤ ᱠᱚ ᱵᱤᱨ ᱢᱮᱱᱟᱜ ᱛᱟᱯᱮᱭᱟ ᱥᱮ ᱦᱟᱹᱛᱤ ᱠᱚ ᱪᱟᱞᱟᱣ ᱟᱯᱮᱭᱟ ᱥᱮ ᱵᱟᱝ ᱛᱟᱦᱚᱞᱮ?
ᱟᱞᱮ ᱠᱚᱫᱚ ᱮᱠᱷᱚᱱ ᱫᱚ ᱱᱚᱛᱮ ᱫᱚ ᱚᱱᱠᱟᱱᱟᱜ ᱞᱟᱹᱴᱩ ᱵᱤᱨ ᱵᱚᱞᱛᱮ ᱥᱟᱨᱡᱚᱢ ᱵᱤᱨ ᱚᱱᱟ ᱠᱚ ᱠᱚᱫᱚ ᱵᱟᱹᱱᱩᱜᱼᱟ᱾ ᱥᱳᱨᱼ ᱥᱳᱨ ᱠᱚᱨᱮ ᱢᱟᱱᱮ ᱥᱚᱨᱠᱟᱨᱟᱜ ᱜᱮ ᱚᱱᱮ ᱤᱭᱩᱠᱞᱤᱯᱳᱴᱟᱥ ᱫᱟᱨᱮ ᱚᱱᱟ ᱤᱭᱟᱹ ᱵᱤ ᱵᱟᱜᱟᱱ ᱞᱮᱠᱟ ᱟᱨᱠᱤ ᱢᱮᱱᱟᱜᱼᱟ ᱛᱟᱦᱚᱞᱮ ᱦᱟᱹᱛᱤ ᱠᱚᱫᱚ ᱱᱚᱝᱠᱟ ᱱᱚᱰᱮ ᱫᱚ ᱟᱰᱰᱟ ᱞᱮᱠᱟ ᱞᱮᱠᱟ ᱫᱚ ᱡᱟᱭᱜᱟ ᱫᱚ ᱵᱟᱹᱱᱩᱜ ᱛᱟᱠᱚᱣᱟ᱾
ᱦᱳᱭ
ᱟᱨ ᱟᱰᱰᱟᱭ ᱨᱮᱦᱚᱸ ᱠᱚ ᱢᱟᱱᱮ ᱟᱹᱰᱤ ᱥᱟᱺᱜᱤᱧ ᱠᱷᱚᱱ ᱠᱚ ᱫᱤᱥᱟᱹ ᱧᱟᱢᱚᱜᱼᱟ᱾
ᱟᱪᱪᱷᱟ
ᱟᱫᱚ ᱚᱱᱟᱛᱮ ᱟᱞᱮ ᱥᱮᱫ ᱫᱚ ᱦᱟᱹᱛᱤ ᱠᱚᱨᱮᱱᱟᱜ ᱦᱚᱸ ᱵᱚᱛᱚᱨ ᱠᱚᱫᱚ ᱩᱱᱟᱹᱜ ᱫᱚ ᱵᱟᱹᱱᱩᱜᱼᱟ᱾ ᱟᱯᱮ ᱥᱮᱫ ᱫᱚ ᱛᱚᱞᱮ? ᱫᱚᱢᱮ ᱠᱚ ᱦᱤᱡᱩ ᱟᱥᱮ᱾
ᱦᱮᱸ ᱟᱞᱮ ᱥᱮᱱ ᱫᱚᱠᱚ ᱦᱤᱡᱩᱜ ᱜᱮᱭᱟ ᱢᱟᱡᱷᱮ ᱢᱚᱫᱽᱫᱷᱮ ᱠᱚ ᱦᱤᱨᱤᱭᱟᱞᱮ ᱜᱮᱭᱟᱞᱮ ᱚᱱᱠᱟ ᱦᱳᱲᱳ᱾ ᱦᱳᱭ ᱡᱚᱠᱷᱚᱢᱵᱚ ᱨᱚᱦᱚᱭ ᱠᱮᱫᱛᱮ ᱟᱫᱚ᱾ ᱦᱳᱲᱳ ᱯᱟᱞᱤ ᱠᱚᱢ ᱫᱚᱦᱚ ᱠᱟᱜᱼᱟ ᱛᱚ, ᱠᱷᱟᱹᱨᱟᱹᱭ ᱠᱚᱨᱮ ᱛᱟᱦᱮᱱᱟ, ᱟᱫᱚ ᱩᱱ ᱥᱚᱢᱚᱭ ᱢᱟᱡᱷ ᱢᱚᱫᱽᱫᱷᱮ᱾ ᱦᱤᱡᱩᱜ ᱜᱮᱭᱟ᱾
ᱟᱫᱚ ᱛᱟᱦᱚᱞᱮ ᱪᱮᱫ ᱪᱮᱫ ᱪᱮᱫ ᱠᱚᱛᱮ ᱯᱮ ᱯᱮᱲᱟ ᱠᱚ ᱛᱟᱦᱮᱱᱟ?
ᱯᱮᱲᱟ ᱠᱚᱫᱚ ᱱᱟ ᱠᱷᱟᱹᱨᱟᱹᱭ ᱠᱚᱨᱮ ᱡᱟᱦᱟᱸ ᱦᱳᱲᱳ ᱠᱚ ᱛᱟᱦᱮᱸᱱᱟ ᱚᱱᱟ ᱠᱚᱠᱚ ᱡᱚᱢᱟ᱾
ᱚ ᱚᱱᱟ ᱛᱮᱜᱮ ᱤᱱᱟᱹ ᱤᱱᱟᱹ ᱤᱱᱟᱹ ᱛᱮᱜᱮ ᱯᱮ ᱯᱮᱲᱟ ᱠᱚᱣᱟ᱾ ᱢᱟ ᱟᱨ ᱚᱱᱮ ᱞᱟᱹᱭᱟᱠᱚᱥᱮ ᱟᱨᱚ ᱚᱱᱟ ᱢᱟ᱾ ᱯᱚᱢ ᱠᱚᱦᱚᱸ ᱫᱚᱢᱮ ᱠᱚ ᱠᱩᱥᱤᱭᱟᱜᱼᱟ ᱚᱲᱟᱜ ᱠᱚᱨᱮ ᱡᱟᱦᱟᱸᱢ ᱫᱚᱦᱚ ᱵᱟᱲᱟ ᱠᱟᱜ ᱥᱚ ᱛᱮᱠᱚ ᱧᱟᱢᱟ ᱥᱮ᱾
ᱮᱠᱫᱚᱢ ᱢᱟᱛᱠᱚᱢ ᱡᱩᱫᱤᱢ ᱢᱟᱛᱠᱚᱢ ᱡᱩᱫᱤ ᱧᱟᱢ ᱠᱮᱫᱟᱭ ᱛᱟᱦᱚᱞᱮ ᱟᱢ ᱫᱚ ᱦᱟᱥᱟ ᱚᱲᱟᱜ ᱡᱮ ᱢᱟᱛᱠᱚᱢ ᱛᱟᱦᱮᱱᱟ ᱚᱲᱟᱜ᱾ ᱵᱟᱦᱨᱮ ᱠᱷᱚᱱ ᱞᱮᱵᱮ ᱩᱛᱳᱲᱟᱭ ᱟᱨᱮ ᱵᱚᱞᱚᱱᱟ᱾
ᱚ ᱢᱟᱱᱮ ᱡᱳᱨ ᱢᱩᱨ ᱛᱮ ᱯᱮᱲᱟᱜᱼᱟ ᱛᱚᱠᱷᱚᱱ ᱫᱚ ᱚ᱾ ᱛᱟᱦᱚᱞᱮ ᱪᱮᱫ ᱢᱚᱱᱮ ᱦᱳᱭᱳᱜ ᱠᱟᱱᱟ ᱱᱤᱭᱟᱹ ᱱᱚᱝᱠᱟ ᱫᱟᱜ ᱨᱮᱫᱚ ᱛᱟᱦᱚᱞᱮ? ᱜᱟᱹᱰᱭᱟᱹ ᱠᱚ ᱯᱷᱳᱲᱚᱜᱼᱟ ᱥᱮ ᱵᱟᱝ ᱯᱷᱳᱲᱚᱜᱼᱟ?
ᱵᱟᱦ ᱱᱚᱝᱠᱟ ᱫᱚ ᱟᱫᱚ ᱟᱢ ᱯᱳᱲᱳ ᱜᱚᱢᱠᱮ ᱢᱤᱫ ᱫᱷᱟᱣ ᱮᱠᱫᱚᱢ ᱢᱚᱴᱟᱢᱩᱴᱤ ᱯᱟᱠᱠᱟ᱾
ᱛᱚ ᱟᱹᱰᱤ ᱜᱷᱟᱹᱲᱤᱡ ᱫᱟᱜ ᱫᱚᱨᱠᱟᱨ ᱦᱟᱸ᱾
ᱦᱮᱸ ᱮᱠᱷᱚᱱ ᱢᱤᱱᱤᱢᱟᱢ ᱡᱩᱫᱤ ᱵᱟᱨ ᱜᱷᱚᱱᱴᱟ ᱫᱟᱜᱟᱭ ᱡᱩᱫᱤ ᱮᱠᱤ ᱨᱚᱠᱚᱢᱮ ᱫᱟᱜᱼᱼ ᱢᱤᱫᱴᱮᱱ ᱫᱟᱜ ᱢᱤᱫᱴᱮᱱ ᱫᱟᱜᱽ ᱢᱟᱭ ᱞᱟᱹᱴᱩ ᱢᱟᱨᱟᱝ ᱟᱨ ᱜᱤᱰᱤᱭᱟ ᱠᱚ ᱪᱮᱦᱮᱞ ᱪᱮᱯᱮᱞᱚᱜ ᱢᱟ᱾ ᱟᱫᱚ ᱱᱚᱝᱠᱟ ᱫᱟᱜᱽ ᱨᱮᱦᱚᱸ ᱟᱫᱚ ᱚᱥᱩᱵᱤᱫᱟ ᱵᱟᱹᱱᱩᱜᱼᱟ᱾ ᱟᱨ ᱫᱟᱜ ᱜᱮᱛᱚ ᱢᱤᱫᱴᱮᱱ ᱦᱚᱜ ᱵᱟᱭ ᱞᱟᱹᱴᱩ ᱫᱟᱜ ᱵᱟᱭ ᱫᱟᱜ ᱮᱫᱟ ᱥᱮ ᱟᱫᱚ ᱛᱟᱦᱚᱞᱮ ᱚᱥᱩᱵᱤᱫᱷᱟ ᱜᱮ ᱵᱩᱡᱩᱜ ᱠᱟᱱᱟ᱾
ᱛᱟᱦᱞᱮ ᱟᱯᱮ ᱚᱱᱟ ᱥᱩᱨ ᱨᱮ ᱚᱱᱠᱟ ᱞᱟᱹᱴᱩ ᱜᱩᱰᱤᱭᱟ ᱠᱚᱫᱚ ᱢᱮᱱᱟᱜᱼᱟ ᱥᱮ ᱵᱟᱹᱱᱩᱜᱼᱟ ᱢᱟᱱᱮ ᱞᱟ. ᱴᱩ ᱡᱷᱟᱲᱮ ᱠᱚᱨᱮ ᱟᱨᱤ ᱢᱟᱨᱮ ᱢᱟᱨᱮ ᱦᱟᱹᱠᱩ ᱠᱚ ᱛᱟᱦᱮᱱᱟ ᱮᱠᱫᱚᱢ ᱛᱤᱱ ᱪᱟᱨ ᱪᱷᱚ ᱥᱟᱛ ᱠᱤᱞᱳ ᱞᱮᱠᱟᱱ ᱠᱚ ᱦᱟᱹᱠᱩ
ᱟᱞᱮ ᱴᱷᱮᱱ ᱢᱤᱫᱴᱮᱱ ᱜᱟᱹᱰᱭᱟᱹ ᱢᱮᱱᱟᱜᱼᱟ ᱚᱱᱟ ᱜᱟᱹᱰ ᱜᱤᱰᱭᱟᱹ ᱨᱮ ᱢᱤᱱᱤᱢᱟᱢ ᱠᱚ ᱢᱟᱜᱽᱨᱤ ᱦᱟᱹᱠᱩ ᱥᱟᱛ ᱠᱤᱞᱳ ᱟᱴ ᱠᱤᱞᱳ ᱢᱟᱨᱟᱝ ᱠᱟᱱᱟ ᱢᱟᱸᱜᱽᱨᱤ ᱦᱟᱹᱠᱩ᱾
ᱢᱟᱝᱜᱨᱤ ᱦᱟᱹᱠᱩ
ᱦᱮᱸ ᱥᱟᱛ ᱠᱤᱞᱳ ᱟᱴ ᱠᱤᱞᱳ ᱢᱮᱱᱟᱜ ᱠᱚᱣᱟ ᱢᱟᱝᱜᱨᱤ ᱦᱟᱹᱠᱩ ᱟᱨ ᱠᱤᱪᱷᱩ ᱠᱤᱪᱷᱩ ᱦᱮᱸ ᱟᱨ ᱦᱮᱸ ᱩᱱᱠᱩ ᱦᱚᱸ ᱢᱮᱱᱟᱜ ᱠᱚᱣᱟ ᱩᱱᱠᱩ ᱯᱟᱸᱪ ᱪᱷᱚ ᱠᱤᱞᱳ ᱚᱵᱽᱫᱤ ᱠᱚ ᱯᱩᱨᱟᱹ ᱫᱚᱥ ᱠᱤᱞᱳ ᱚᱵᱽᱫᱤ ᱠᱚ ᱦᱟᱨᱟ ᱟᱠᱟᱱᱟ ᱞᱟᱹᱭᱟ ᱠᱚ᱾ ᱡᱚᱠᱷᱚᱱ ᱢᱤᱫ ᱫᱷᱟᱣ ᱠᱚ ᱥᱟᱵ ᱠᱮᱫ ᱠᱚᱣᱟ ᱛᱚ ᱦᱮᱸ ᱟᱹᱰᱤ ᱢᱟᱨᱟᱝ ᱜᱮᱭᱟ ᱛᱟ ᱢᱟᱱᱮ᱾ ᱢᱟᱨᱮ ᱫᱟᱜ ᱢᱮᱱᱟᱜᱼᱟ ᱚᱱᱟ ᱫᱟᱜ ᱫᱚ ᱵᱟᱝ ᱟᱸᱡᱮᱫ ᱟᱠᱟᱱᱟ ᱢᱤᱫ ᱫᱷᱟᱣ ᱦᱚᱸ ᱡᱚᱠᱷᱚᱱ ᱜᱟᱹᱰᱤᱭᱟ ᱠᱚ ᱵᱮᱱᱟᱣ ᱟᱠᱟᱫᱟ᱾ ᱡᱚᱠᱷᱚᱱ ᱠᱷᱚᱡ ᱜᱟᱹᱰᱭᱟ ᱠᱚ ᱵᱮᱱᱟᱣ ᱟᱠᱟᱫᱟ ᱢᱤᱫ ᱫᱷᱟᱣ ᱫᱟᱜ ᱫᱚ ᱵᱟᱝ ᱟᱸᱡᱮᱫ ᱟᱠᱟᱱᱟ᱾
ᱤᱧ ᱦᱚᱸ ᱦᱚᱞᱟ ᱢᱟᱫᱮᱨ ᱨᱮᱱᱟᱜ ᱵᱷᱟᱸᱰᱟᱱ ᱚᱲᱟᱜ ᱢᱤᱫᱴᱟᱝ ᱟᱛᱳ ᱪᱟᱞᱟᱣ ᱵᱟᱝ ᱦᱩᱭ ᱞᱮᱱᱟ ᱚᱸᱰᱮ ᱟᱫᱚ ᱚᱱᱟ ᱢᱤᱫᱴᱟᱝ ᱜᱟᱹᱰᱭᱟᱹ ᱢᱟᱱᱮ ᱚᱥᱟᱨ ᱚᱥᱟᱨ ᱫᱚ ᱢᱚᱴᱟ ᱢᱩᱴᱤ ᱛᱤᱱᱟᱹᱜ ᱦᱩᱭᱩᱜᱼᱟ ᱚᱭ ᱯᱚᱧᱪᱟᱥ ᱢᱤᱴᱟᱨ ᱜᱟᱱ ᱟᱨ ᱡᱮᱞᱮᱧ ᱫᱚ ᱦᱩᱭᱩᱜ ᱠᱟᱱᱟ ᱢᱳᱴᱟᱢᱩᱴᱤ ᱛᱳᱢᱟᱨ ᱱᱟᱭ ᱱᱟᱭ ᱠᱚᱨᱮ ᱰᱮᱲᱥᱚᱛᱷᱮᱠᱮ ᱫᱩᱥᱚ ᱢᱤᱴᱟᱨ ᱫᱚ ᱚᱠᱟᱥᱮᱫ ᱜᱮ ᱵᱟᱝ ᱪᱟᱞᱟᱜᱼᱟ
ᱦᱮᱸ
ᱟᱨ ᱜᱚᱵᱷᱤᱨ ᱦᱚᱸ ᱟᱹᱰᱤ ᱢᱟᱱᱮ ᱞᱟᱛᱟᱨ ᱥᱮᱱ ᱠᱷᱟᱸᱡᱚ ᱦᱚᱸ ᱫᱚᱢᱮ ᱠᱷᱟᱸᱡᱚ ᱚᱸᱰᱮ ᱦᱚᱸᱠᱚ ᱞᱟᱹᱭᱫᱟ ᱢᱚᱴᱟᱢᱩᱴᱤ ᱦᱟᱹᱠᱩ ᱠᱚ ᱢᱚᱴᱟᱢᱩᱴᱤ ᱢᱟᱨᱮ ᱚᱸᱰᱮ ᱫᱚ ᱫᱟᱜ ᱠᱚ ᱮᱠᱟᱞ ᱵᱟᱝ ᱟᱸᱡᱮᱫᱚᱜᱼᱟ ᱛᱚ ᱟᱢ ᱫᱚ ᱦᱳᱲᱳ ᱠᱚᱫᱚ ᱢᱟᱱᱮ ᱦᱳᱲᱳ ᱠᱚ ᱜᱚᱢ ᱠᱚ ᱡᱟᱦᱟᱸ ᱛᱤᱱᱟᱹᱜ ᱥᱚᱵᱽᱡᱤ ᱠᱚᱢ ᱪᱟᱥ ᱡᱟᱦᱟᱸ ᱛᱤᱱᱟᱹᱜ ᱮᱢ ᱪᱟᱥ ᱨᱮᱦᱚᱸ ᱢᱟᱱᱮ ᱫᱟᱜ ᱫᱚ ᱚᱸᱰᱮᱱᱟᱜ ᱫᱚ ᱵᱟᱝ ᱱᱤᱛ ᱯᱚᱨ ᱢᱟᱱᱮ ᱚᱱᱟ ᱜᱟᱹᱰᱭᱟᱹ ᱢᱚᱴᱟᱢᱩᱴᱤ ᱪᱷᱚ ᱥᱟᱛ ᱵᱚᱪᱷᱚᱨ ᱦᱩᱭᱱᱟ ᱪᱷᱚ ᱥᱟᱛ ᱵᱚᱪᱚᱨ ᱠᱷᱚᱡ ᱦᱚᱸ ᱵᱮᱥᱤ ᱢᱟᱱᱮ ᱠᱟᱹᱢᱤ ᱠᱟᱛᱮ ᱪᱷᱚ ᱥᱟᱛ ᱵᱚᱪᱚᱨ ᱦᱩᱭ ᱠᱟᱱᱟ ᱟᱨᱠᱤ ᱢᱟᱱᱮ ᱢᱤᱫ ᱫᱷᱟᱣ ᱟ. ᱣᱨᱤ ᱪᱟᱵᱟᱭᱟ ᱢᱮᱱ ᱫᱟᱠᱚ ᱚᱸᱰᱮ ᱢᱚᱴᱟ ᱢᱚᱴᱤ ᱥᱟᱛ ᱫᱚᱥ ᱯᱚᱱᱨᱚ ᱵᱟᱨᱚ ᱯᱚᱱᱨᱚ ᱠᱤᱞᱳ ᱦᱟᱹᱠᱩ ᱠᱚ ᱦᱟᱨᱟᱜᱼᱟ᱾
ᱦᱮᱸ ᱛᱟᱦᱞᱮ ᱧᱟᱢ ᱞᱮᱭᱟ ᱢᱚᱲᱟ ᱦᱚᱲ ᱞᱮ ᱛᱟᱦᱮᱸ ᱠᱟᱱᱟ ᱦᱮᱸ ᱢᱚᱲᱟ ᱛᱮᱞᱮ ᱥᱟᱵ ᱞᱮᱫᱮᱭᱟ ᱢᱤᱫᱴᱮᱱ ᱯᱨᱟᱭ ᱯᱟᱸᱪ ᱠᱤᱞᱳ ᱞᱮᱠᱟ ᱛᱟᱦᱮᱸ ᱠᱟᱱᱟᱭ, ᱟᱫᱚ ᱚᱱᱟ ᱜᱟᱹᱰᱭᱟᱹ ᱫᱚ ᱟᱫᱚ ᱜᱟᱹᱰᱭᱟᱹ ᱫᱚ, ᱛᱟᱨ ᱢᱟᱱᱮ ᱞᱟᱦᱟ ᱛᱮᱫᱚ ᱥᱚᱞᱳ ᱟᱱᱟ ᱮ ᱜᱤᱰᱤ ᱠᱟᱱᱟ ᱛᱚ ᱡᱟᱦᱟᱸᱭ ᱜᱮᱭ ᱥᱟᱵ ᱫᱟᱲᱮᱭ ᱟᱠᱚᱣᱟᱭ᱾ ᱚᱱᱠᱟ ᱠᱟᱛᱮ ᱥᱟᱵ ᱦᱳᱭᱞᱮᱱᱟ, ᱛᱟᱯᱚᱨᱮ ᱟᱲᱟᱭ ᱠᱤᱞᱳ ᱛᱤᱱ ᱟᱲᱟᱭ ᱠᱤᱞᱳ ᱛᱤᱱ ᱠᱤᱞᱳ ᱩᱱᱠᱩ ᱫᱚ ᱵᱚᱞᱮ
ᱢᱮᱱᱟᱜᱼᱟ ᱟᱞᱮ ᱥᱩᱨ ᱠᱚᱨᱮ ᱚᱱᱟ ᱫᱚ ᱢᱤᱫ ᱫᱷᱟᱣ ᱦᱚᱲ ᱧᱮᱞ ᱞᱮᱠᱚ ᱢᱟᱱᱮ ᱚᱸᱰᱮ ᱛᱚᱠᱷᱚᱱ ᱫᱚ ᱢᱟᱱᱮ ᱦᱳᱲᱩ ᱨᱚᱦᱚᱭ ᱠᱟᱛᱮᱜ ᱢᱟᱱᱮ ᱦᱮ ᱛᱚᱠᱷᱚᱱ ᱫᱚ ᱢᱟᱱᱮ ᱦᱮᱲᱦᱮᱫ ᱮᱱᱮ ᱠᱚ ᱫᱷᱩᱨᱟᱹᱣ ᱜᱚᱜ ᱟᱠᱟᱱᱟ᱾ ᱛᱚᱠᱷᱚᱱ ᱴᱟᱤᱢ ᱨᱮ ᱢᱟᱱᱮ ᱮᱠᱴᱩ ᱵᱚᱨᱥᱟᱭ ᱟᱬᱜᱚ ᱧᱚᱜ ᱞᱮᱫᱟ ᱛᱟᱦᱚᱞᱮ ᱛᱚᱠᱷᱚᱱ ᱩᱱ ᱥᱚᱢᱚᱭ ᱜᱮᱠᱚ ᱧᱟᱢ ᱞᱮᱫᱮᱭᱟ ᱢᱚᱴᱟᱢᱩᱴᱤ ᱪᱷᱚ ᱥᱟᱛ ᱠᱤᱞᱳ ᱞᱮᱠᱟᱱ ᱦᱟᱹᱠᱩ ᱚᱱᱟ ᱦᱚᱸ ᱠᱷᱮᱛ ᱨᱮ ᱮᱱᱮ ᱢᱟᱱᱮ ᱦᱮᱲᱦᱮᱫ ᱫᱷᱩᱨᱟᱹᱣ ᱠᱟᱱᱟ ᱫᱷᱩᱨᱣ ᱫᱷᱩᱨᱟᱹᱣ ᱦᱚᱸ ᱟᱨ ᱛᱟᱦᱞᱮ ᱫᱚᱢᱮ ᱵᱮᱥᱤ ᱦᱚᱸ ᱫᱟᱜ ᱵᱟᱹᱱᱩᱜᱼᱟ ᱟᱨ ᱫᱚᱢᱮ ᱤᱭᱟᱹ ᱠᱚᱢ ᱦᱚᱸ ᱵᱟᱹᱱᱩᱜᱼᱟ᱾ ᱛᱟᱦᱚᱞᱮ ᱚᱱᱟ ᱠᱷᱮᱛᱨᱮ ᱢᱟᱱᱮ ᱩᱱᱤ ᱫᱚ ᱡᱚᱠᱷᱚᱱ ᱫᱟᱜ ᱮᱠᱴᱩ ᱛᱟᱦᱮᱸ ᱠᱟᱱᱟ ᱛᱚᱠᱷᱚᱱ ᱠᱷᱮᱛ ᱮ ᱟᱬᱜᱚ ᱟᱠᱟᱱ ᱛᱟᱦᱮᱱᱟ᱾ ᱛᱟᱦᱚᱞᱮ ᱠᱚ ᱧᱟᱢ ᱟᱠᱟᱫᱮᱭᱟ ᱮᱠᱫᱚᱢ ᱯᱩᱨᱟᱹ ᱪᱷᱚ ᱥᱟᱛ ᱠᱤᱞᱳ ᱞᱮᱠᱟᱱ ᱦᱟᱠᱳ᱾ ᱥᱳᱨ ᱠᱚᱨᱮ ᱢᱟᱨᱮ ᱢᱟᱨᱮ ᱜᱟᱹᱰᱭᱟᱹ ᱛᱟᱦᱮᱱ ᱠᱷᱟᱡ ᱫᱚ ᱦᱭᱛᱳ ᱠᱚ ᱦᱤᱡᱩᱜᱼᱟ, ᱠᱤᱱᱛᱩ ᱚᱱᱮ ᱜᱟᱹᱰᱟᱹᱭᱟᱹ ᱠᱚ ᱵᱟᱝ ᱛᱟᱸᱦᱮᱱ ᱠᱷᱟᱡ ᱛᱟᱦᱚᱞᱮ ᱦᱟᱠᱼᱼ ᱦᱟᱹᱠᱩ ᱠᱚ ᱫᱚᱦᱚ ᱠᱚᱣᱟ ᱟᱨ ᱩᱱᱠᱩ ᱤᱭᱟᱹ ᱪᱚᱲᱜᱚᱡ ᱜᱟᱹᱲᱟᱹᱭ ᱱᱩᱠᱩ ᱦᱟᱹᱠᱩ ᱠᱚᱢ ᱧᱟᱢ ᱠᱚᱣᱟ᱾
ᱦᱩᱸ᱾ ᱟᱨ ᱧᱤᱫᱟᱹ ᱥᱚᱢᱚᱭ ᱦᱚᱸᱠᱚ ᱪᱚᱲᱚᱡ ᱜᱟᱹᱲᱟᱹᱭ ᱫᱚ ᱟᱹᱰᱤ ᱫᱚ ᱵᱟᱝ ᱟᱹᱰᱤ ᱢᱚᱸ ᱥᱟᱵᱚᱜᱼᱟ ᱜᱰᱭᱟᱹᱨ ᱨᱮ ᱧᱤᱫᱟᱹ ᱥᱚᱢᱚᱭ᱾
ᱦᱮᱸ ᱦᱮᱸ ᱧᱤᱫᱟᱹ ᱥᱚᱢᱚᱭ᱾
ᱴᱚᱪ ᱦᱮᱸ ᱴᱚᱪᱛᱮᱢ ᱪᱟᱞᱟᱜᱼᱟ ᱥᱮ ᱟᱫᱚ ᱟᱹᱰᱤ ᱢᱚᱸᱡᱽ ᱜᱮ ᱥᱟᱵᱚᱜᱼᱟ᱾
ᱟᱯᱮ ᱥᱮᱫ ᱫᱚ ᱛᱟᱦᱚᱞᱮ ᱦᱟᱹᱠᱩ ᱠᱚᱫᱚ ᱯᱮ ᱴᱟᱵᱩᱜ ᱠᱚᱣᱟ ᱥᱮ ᱵᱟᱝ?
ᱦᱮᱸ ᱴᱟᱵᱩᱜ ᱠᱚᱜᱮ ᱟᱫᱚ ᱦᱩᱲᱩ ᱱᱚᱜ ᱠᱷᱮᱛ ᱠᱚ ᱨᱚᱦᱚᱭ ᱞᱮᱠᱷᱟᱱ ᱜᱮ ᱟᱫᱚ ᱴᱟᱵᱩᱜ ᱫᱚ ᱥᱚᱸᱡᱤᱱ ᱛᱚ᱾
ᱨᱚᱦᱚᱭ ᱞᱮᱠᱷᱟᱱ ᱠᱚ ᱦᱮᱸ ᱨᱚᱦᱚᱭ ᱠᱚ ᱞᱟᱹᱴᱩᱜᱼᱟ ᱛᱚᱵᱮ ᱟᱹᱱᱤᱡ ᱛᱚ ᱚᱱᱟ ᱠᱷᱮᱛ ᱠᱚᱨᱮ ᱫᱚ᱾ ᱟᱫᱚ ᱟᱞᱮ ᱫᱚ ᱴᱟᱵᱩᱜ ᱵᱚᱞᱛᱮ ᱜᱟᱰᱟ ᱢᱮᱱᱟᱜᱼᱟ ᱥᱮ ᱜᱟᱰᱟ, ᱜᱟᱰᱟ ᱨᱮ ᱜᱟᱰᱟ ᱟᱨᱦᱚᱸ ᱚᱱᱟ ᱠᱟᱥᱤ ᱠᱚ ᱢᱮᱱᱟᱜᱼᱟ, ᱥᱤᱨᱩᱢ ᱞᱮᱠᱟᱢ ᱢᱮᱱᱟᱜ ᱚᱱᱟ ᱠᱟᱥᱤ ᱠᱚ ᱢᱮᱱᱟᱜ ᱟ ᱛᱚ ᱫᱚᱢᱮ ᱛᱟᱦᱞᱮ ᱚᱸᱰᱮ ᱠᱚ ᱴᱟᱵᱩᱜ ᱠᱚ ᱛᱟᱞᱮᱭᱟ ᱛᱟᱦᱚᱞᱮ ᱫᱚᱢᱮ ᱦᱟᱹᱠᱩ ᱠᱚ ᱧᱟᱢᱚᱜᱼᱟ ᱚᱸᱰᱮ ᱫᱚ᱾ ᱟᱯᱮ ᱫᱚ ᱟᱫᱚ ᱪᱮᱫ ᱚᱱᱟ ᱵᱟᱲᱚᱢ ᱚᱱᱟ ᱚᱱᱟ ᱠᱟᱴᱟ ᱛᱮᱯᱮ ᱴᱟᱵᱩᱜ ᱠᱚᱣᱟ ᱥᱮ ᱥᱩᱫᱷᱩ ᱞᱮᱸᱰᱮᱡ ᱛᱮ?
ᱞᱮᱸᱰᱮᱡ ᱞᱮᱸᱰᱮᱡ᱾
ᱥᱩᱫᱷᱩ ᱞᱮᱸᱰᱮᱡ?
ᱦᱮᱸ ᱞᱮᱸᱰᱮᱛ ᱛᱮᱜᱮ ᱟᱸᱴᱟ ᱛᱮᱫᱚ ᱵᱟᱝ ᱟᱴᱟ ᱛ ᱠᱷᱚᱱᱟᱜ ᱫᱚ ᱞᱮᱸᱰᱮᱡ ᱛᱮᱜᱮ
ᱠᱟᱴᱟ ᱫᱚ ᱟᱞᱮ ᱟᱞᱮᱮᱫ ᱦᱚᱸ ᱥᱩᱫᱩ ᱞᱮᱸᱰᱮᱛ ᱛᱮᱜᱮ᱾ ᱟᱫᱚ ᱠᱟᱴᱟ ᱠᱚᱫᱚ ᱪᱮᱫ ᱡᱷᱩᱯ ᱠᱚᱨᱮ ᱫᱚ ᱵᱟᱢ ᱟᱬᱜᱚ ᱫᱟᱲᱮᱭᱟᱜᱼᱟ, ᱟᱫᱚ ᱞᱮᱸᱰᱮᱡ ᱛᱮᱫᱚ ᱪᱮᱫ ᱱᱟᱥ ᱱᱟᱥᱮᱱᱟᱜ ᱠᱚ ᱯᱷᱩᱪᱩᱡ ᱦᱚᱸᱠᱚ ᱯᱷᱩᱪᱩᱡᱚᱜᱼᱟ ᱤᱱᱟᱹᱜᱮ ᱱᱟᱥᱮᱱᱟᱜ ᱚᱱᱟ ᱤᱭᱟᱹ ᱫᱚ᱾
ᱦᱮᱸ ᱯᱷᱩᱪᱩᱡᱽ ᱨᱮᱭᱟᱜ ᱪᱟᱱᱥ ᱵᱤ ᱥᱤ ᱛᱟᱸᱦᱮᱱᱟ ᱦᱮᱸ᱾ ᱟᱨ ᱟᱴᱟ ᱠᱚᱛᱮ ᱦᱚᱸ ᱮᱻ ᱥᱟᱵᱚᱜ ᱜᱮᱭᱟ ᱠᱚ ᱟᱴᱟ ᱛᱮᱫᱚ᱾
ᱴᱷᱤᱠ ᱜᱮ ᱦᱩᱢ᱾ ᱟᱫᱚ ᱟᱞᱮ ᱫᱚ ᱚᱱᱟ ᱟᱴᱟ ᱠᱚᱨᱮ ᱫᱚ ᱥᱩᱫᱷᱩ ᱚᱱᱟ ᱵᱟᱹᱲᱥᱤ ᱜᱮ ᱟᱨ ᱠᱤ ᱚᱱᱟ ᱜᱟᱰᱟ ᱠᱚᱨᱮ ᱜᱟᱹᱰᱭᱟᱹ ᱠᱚᱨᱮ ᱵᱟᱹᱲᱥᱤ,
ᱦᱮᱸ ᱟᱫᱚ ᱞᱮᱸᱰᱮᱡ ᱦᱚᱸᱛᱚ ᱡᱚᱛᱚ ᱦᱚᱲ ᱫᱚ ᱵᱟᱵᱩᱱ ᱞᱟ ᱫᱟᱲᱮᱭᱟᱠᱚᱣᱟ ᱥᱮ ᱦᱤᱨᱠᱟᱹ ᱟᱵᱚᱱ ᱥᱮ ᱱᱟᱥ
ᱦᱮᱸ ᱦᱮᱸ ᱦᱤᱨᱠᱟᱹ ᱟᱠᱚ ᱦᱮᱸ ᱞᱮᱸᱰᱮᱡ ᱞᱟ ᱫᱚ, ᱟᱴᱟ ᱛᱮ ᱜᱮ᱾
ᱟᱨ ᱮᱱ ᱡᱟᱦᱟᱱᱟᱜ ᱛᱮᱠᱷᱟᱱ ᱯᱟᱥᱮ ᱰᱤᱥᱴᱟᱵᱚᱜᱼᱟ ᱛᱚ᱾
ᱦᱮᱸ᱾
ᱟᱨ ᱤᱭᱟᱹ ᱦᱟᱹᱠᱩ ᱥᱟᱵ ᱠᱚ ᱵᱟᱯᱮ ᱪᱟᱞᱟᱜᱼᱟ ᱤᱭᱟᱹ ᱠᱚ ᱡᱟᱦᱟᱸ ᱠᱚᱨᱮ?
ᱦᱮᱸ ᱞᱟᱹᱭ ᱢᱮ ᱢᱟ᱾
ᱢᱮᱱᱫᱟᱹᱧ ᱚᱱᱟ ᱡᱟᱦᱟ ᱠᱚᱨᱮ ᱦᱟᱹᱠᱩ ᱠᱚ ᱥᱟᱵ ᱠᱚᱣᱟ ᱚᱱᱟ ᱤᱠᱟᱹ ᱠᱟᱛᱮ ᱪᱟᱞᱟᱜ ᱟᱯᱮ ᱥᱮ ᱵᱟᱝ ᱛᱟᱦᱚᱞᱮ ᱟᱯᱮ ᱫᱚ᱾
ᱚ ᱤᱧ ᱦᱚᱸ ᱚᱱᱟᱜᱤᱧ ᱠᱩᱞᱤ ᱢᱮᱭᱟ ᱢᱮᱱᱛᱮ᱾ ᱟᱞᱮᱥᱮᱫ ᱫᱚ ᱦᱮᱸ ᱟᱞᱮ ᱫᱷᱟᱨᱮ ᱯᱟᱥᱮ ᱟᱛᱳ ᱠᱚᱨᱮ ᱢᱤᱫ ᱵᱟᱨᱭᱟ ᱡᱟᱭᱜᱟ ᱫᱚ ᱢᱮᱱᱟᱜ ᱫᱚ ᱢᱮᱱᱟᱜᱼᱟ ᱚᱱᱟ ᱰᱟᱠᱥ ᱦᱟᱹᱠᱩ ᱠᱚ ᱤᱭᱟᱹ ᱠᱚᱣᱟ ᱢᱟᱱᱮ ᱥᱟᱵ ᱠᱚᱣᱟ ᱠᱚ ᱢᱟᱱᱮ ᱵᱟᱹᱲᱥᱤ ᱛᱮ᱾ ᱟᱫᱚ ᱱᱤᱝᱠᱟᱱ ᱦᱚᱲᱫᱚ ᱪᱟᱞᱟᱣ ᱤᱧ ᱫᱚ ᱪᱟᱞᱟᱣ ᱫᱚ ᱵᱟᱹᱧ ᱪᱟᱞᱟᱣ ᱵᱟᱲᱟᱣ ᱟᱠᱟᱱᱟ ᱛᱚ ᱟᱞᱮ ᱥᱩᱨ ᱠᱚᱨᱮ ᱦᱩᱭ ᱫᱚ ᱦᱩᱭᱩᱜ-ᱟ ᱟᱫᱚ ᱟᱸᱡᱚᱢ ᱟᱠᱟᱹᱫᱟᱹᱧ ᱦᱩᱭᱩᱜ-ᱟ ᱟᱫᱚ ᱡᱟᱦᱟᱭ ᱢᱟᱱᱮ ᱵᱟ ᱵᱟ ᱦᱟᱹᱠᱩᱨᱮᱱ ᱵᱷᱟᱞᱮ ᱢᱟᱱᱮ ᱯᱟᱹᱨᱩᱠᱷᱤᱭᱟᱹ ᱠᱟᱱᱟ ᱠᱚ ᱩᱱᱠᱩ ᱫᱚᱠᱚ ᱪᱟᱞᱟᱜ ᱜᱮᱭᱟ ᱪᱟᱞᱟᱣ ᱫᱚ ᱤᱧ ᱫᱚ ᱵᱟᱹᱧ ᱪᱟᱞᱟᱣ ᱵᱟᱲᱟ ᱟᱠᱟᱱᱟ ᱟᱨᱠᱤ
ᱟᱪᱪᱷᱟ
ᱟᱯᱮ ᱥᱮᱫ ᱫᱚ ᱵᱟᱝ ᱦᱩᱭᱩᱜ-ᱟ ᱚᱱᱟ ᱠᱚ
ᱦᱩᱭᱩᱜ-ᱟ ᱦᱩᱭ ᱫᱚ
ᱚᱻ
ᱴᱤᱠᱤᱴ ᱞᱟᱜᱟᱣ-ᱟ ᱞᱟᱴᱩ ᱠᱚ ᱦᱟᱹᱠᱩ ᱠᱚ ᱥᱟᱵᱚᱜ-ᱟ
ᱦᱮᱸ ᱛᱤᱱ ᱪᱟᱨ ᱠᱤᱞᱳ ᱚᱱᱠᱟ ᱫᱚ ᱪᱮᱫ ᱞᱮᱠᱟ ᱦᱟᱹᱠᱩ ᱠᱚ ᱛᱟᱦᱮᱱᱟ ᱚᱱᱟ ᱜᱟᱹᱰᱭᱟᱹ ᱨᱮ ᱟᱨᱠᱤ ᱟᱢ ᱫᱚ ᱵᱟᱢ ᱪᱟᱞᱟᱣ ᱵᱟᱲᱟ ᱠᱟᱱᱟ
ᱪᱟᱞᱟᱣ ᱫᱩᱧ ᱪᱟᱞᱟᱣ ᱵᱟᱲᱟᱣ ᱠᱟᱱᱟ ᱟᱫᱚ ᱮᱴᱟᱜ ᱦᱚᱲᱟᱜ ᱫᱟᱨᱟᱭ ᱛᱮ ᱛᱟᱨ ᱢᱟᱱᱮ
ᱫᱟᱨᱟᱭ ᱛᱮ ᱦᱮᱸ ᱦᱮᱸ ᱚᱱᱟ ᱠᱚᱨᱮ ᱫᱚ ᱡᱟᱦᱟᱸ ᱢᱟᱱᱮ ᱢᱟᱨᱮ ᱢᱟᱨᱮ ᱜᱟᱹᱰᱭᱟᱹ ᱠᱚᱨᱮ ᱦᱟᱹᱠᱩ ᱠᱚ ᱛᱮᱦᱮᱸ ᱧᱚᱜ-ᱟ ᱚᱱᱟ ᱠᱚ ᱜᱟᱹᱰᱭᱟᱹ ᱠᱚᱨᱮ ᱫᱚ ᱠᱚ ᱟᱲᱟᱜ ᱜᱮᱭᱟᱥᱮ ᱢᱚᱴᱟᱢᱩᱴᱤ ᱳᱭ ᱫᱩ ᱛᱤᱱ ᱠᱤᱞᱳ ᱢᱟᱱᱮ ᱮᱠᱴᱩ ᱢᱟᱨᱮ ᱧᱚᱜ ᱠᱟᱱᱟ ᱡᱟᱦᱟᱭ ᱦᱟᱹᱠᱩ ᱠᱚ ᱩᱱᱠᱩ ᱠᱚᱫᱚ ᱠᱚ ᱦᱚᱭᱛᱚ ᱠᱚ ᱰᱟᱠ ᱟᱭ ᱛᱟᱦᱞᱮ ᱚᱱᱟᱛᱮ ᱟᱠᱚᱣᱟᱜ ᱠᱟᱢᱟᱣ ᱦᱚᱸ ᱦᱩᱭᱩᱜ ᱛᱟᱠᱚᱣᱟ ᱠᱟᱢᱟᱣ ᱠᱷᱟᱱ ᱠᱚ ᱠᱚᱢᱟᱣᱟ ᱵᱟᱝᱠᱷᱟᱱ ᱦᱚᱭᱛᱚ ᱦᱳᱭᱛᱚ ᱡᱚᱫᱤ ᱠᱚ ᱚᱱᱠᱟ ᱠᱚ ᱥᱟᱵ ᱫᱟᱲᱮᱭᱟᱠᱚᱣᱟ ᱦᱚᱲ ᱠᱚ ᱛᱟᱦᱞᱮ ᱠᱚ ᱞᱚᱥᱚᱜ-ᱟ ᱰᱟᱠ ᱫᱚ ᱦᱩᱭᱩᱜ ᱦᱩᱭ ᱫᱚ ᱦᱩᱭᱩᱜ ᱜᱮᱭᱟ ᱟᱞᱮ ᱥᱮᱫ ᱦᱚᱸ ᱟᱸᱡᱚᱢ ᱫᱚᱧ ᱟᱸᱡᱚᱢ ᱟᱠᱟᱫᱟ
ᱤᱧ ᱦᱚᱧ ᱟᱸᱡᱚᱢ ᱟᱠᱟᱫ ᱜᱮᱭᱟ ᱟᱨ ᱮᱴᱟᱜ ᱦᱚᱲᱟᱜ ᱫᱟᱨᱮ ᱪᱟᱞᱟᱣ ᱦᱚᱧ ᱪᱟᱞᱟᱣ ᱵᱟᱲᱟ ᱟᱠᱟᱱᱟ
ᱟᱫᱚ ᱟᱞᱮ ᱯᱟᱥᱮ ᱨᱮ ᱟᱞᱮᱭᱟᱜ ᱯᱟᱥᱮ ᱟᱛᱳ ᱨᱮ ᱢᱤᱫᱴᱟᱝ᱾ ᱯᱟᱥᱮ ᱥᱮᱜ ᱨᱮ ᱢᱤᱫᱴᱟᱝ ᱟᱛᱳ ᱢᱮᱱᱟᱜ ᱫᱚ ᱱᱮᱥ ᱡᱟᱦᱟᱸ ᱚᱱᱮ ᱜᱟᱹᱰᱭᱟᱹ ᱠᱚ ᱠᱟᱹᱢᱤ ᱠᱮᱜ ᱟᱫᱚ ᱠᱚᱞᱚᱢᱼᱼ ᱠᱷᱚᱡ ᱫᱚ ᱦᱟᱸᱜ ᱦᱳᱭᱛᱳ ᱞᱟᱹᱴᱩ - ᱞᱟᱹᱴᱩ ᱜᱟᱹᱰᱭᱟᱹ ᱠᱚ ᱟᱲᱟᱜ ᱠᱚᱣᱟ᱾ ᱞᱟᱹᱴᱩ ᱞᱟᱹᱴᱩ ᱢᱟᱱᱮ ᱦᱟᱹᱠᱩ ᱠᱚ ᱟᱲᱟᱜ ᱠᱚᱣᱟ ᱟᱫᱚ ᱚᱸᱰᱮ ᱫᱚ ᱰᱟᱠ ᱠᱚᱫᱚ ᱰᱟᱠ ᱦᱮᱸ ᱰᱟᱠ ᱠᱚ ᱫᱚᱢᱮ ᱢᱮᱱᱟᱜ ᱛᱚ ᱛᱟᱦᱚᱞᱮ ᱟᱫᱚ ᱪᱮᱫ ᱪᱮᱫ ᱞᱮᱠᱟ ᱠᱚ ᱥᱤᱥᱴᱮᱢ ᱠᱚ ᱵᱮᱱᱟᱣ ᱫᱟᱦᱟᱜ ᱟᱫᱚ ᱟᱹᱰᱤ ᱞᱟᱹᱴᱩ ᱜᱟᱰᱭᱟᱹ ᱠᱚ ᱵᱮᱱᱟᱣ ᱠᱟᱫᱟ ᱵᱮᱱᱟᱣ ᱫᱚ ᱦᱮᱸ ᱦᱟᱹᱜᱼᱼ ᱦᱚᱞᱟ ᱚᱱᱟ ᱢᱟᱫᱷᱮᱨ ᱚᱱᱟ ᱢᱟᱫᱷᱮᱨ ᱱᱟᱥᱮ ᱤᱧ ᱪᱟᱞᱟᱣ ᱞᱮᱱᱟ ᱛᱚ ᱟᱫᱚ ᱵᱟᱭ ᱫᱟᱜ ᱠᱟᱛᱮ ᱧᱮᱞ ᱠᱮᱫᱟ ᱫᱟᱜ ᱫᱚ ᱟᱹᱣᱨᱤ ᱟᱹᱣᱨᱤᱼᱼ ᱯᱮᱨᱮᱡᱚᱜᱼᱟ ᱢᱟᱱᱮ ᱱᱟᱥᱮ ᱦᱚᱸ ᱟᱹᱣᱨᱤ ᱯᱮᱨᱮᱡᱚᱜᱼᱟ ᱚᱱᱮ ᱦᱟᱞᱠᱟ ᱦᱟᱞᱠᱟ ᱫᱟᱜ ᱛᱮ ᱜᱮ ᱡᱟᱦᱟᱸ ᱯᱮᱨᱮᱡ ᱟᱠᱟᱱᱟ ᱟᱨ ᱚᱱᱟ ᱥᱤᱴᱤᱝ ᱛᱚᱜ ᱟᱠᱟᱱᱟ ᱡᱟᱦᱟᱸ ᱫᱟᱜ ᱤᱱᱟᱹ ᱜᱮᱼᱼ ᱥᱮᱛᱮᱧ ᱛᱮ ᱡᱟᱦᱟᱸ ᱛᱩᱫ ᱟᱠᱟᱱᱟ ᱤᱱᱟᱹᱜᱮ ᱵᱟᱝᱠᱷᱟᱱ ᱞᱟᱹᱴᱩ ᱫᱟᱜ ᱦᱚᱸᱛᱚ ᱵᱟᱭ ᱧᱟᱢ ᱟᱠᱟᱫᱟ ᱡᱮ ᱦᱮᱸ ᱮᱠᱴᱩ ᱯᱮᱨᱮᱡ ᱧᱚᱜᱚᱜ-ᱟ ᱟᱯᱮ ᱥᱮᱫ ᱫᱚ ᱚᱱᱠᱟ ᱫᱚ ᱞᱟᱹᱴᱩ ᱜᱟᱹᱰᱤ ᱠᱚᱫᱚ ᱛᱟᱦᱞᱮ ᱢᱮᱱᱟᱜᱼᱟ ᱥᱮ ᱵᱟᱹᱱᱩᱜᱼᱟ? ᱚᱱᱟ ᱢᱟᱨᱟᱝ, ᱢᱟᱨᱟᱝ ᱡᱟᱦᱟᱸ ᱚᱱᱟ ᱫᱚᱢᱮ ᱞᱟᱹᱴᱩ ᱞᱟᱹᱴᱩ ᱜᱟᱹᱰᱭᱟᱹ ᱠᱚ ᱵᱮᱱᱟᱣ ᱠᱟᱜ ᱚᱱᱟ ᱥᱚᱨᱠᱟᱨ ᱠᱷᱚᱡ?
ᱚᱝᱠᱟᱱᱟᱜ ᱜᱮ ᱢᱮᱱᱟᱜᱼᱟ ᱡᱟᱦᱟᱸ ᱠᱟᱛᱷᱟᱧ ᱞᱟᱹᱭᱟᱢ ᱠᱟᱱᱟ ᱡᱮ ᱦᱟᱹᱠᱳᱣᱟᱜ ᱢᱮᱱᱟᱜ ᱠᱚ ᱚᱱᱟ ᱜᱮ ᱠᱟᱱᱟ ᱵᱤᱥᱥᱚ ᱵᱮᱝ ᱠᱷᱚᱱᱟᱜ ᱦᱳᱭ ᱠᱟᱱᱟ ᱛᱚᱼᱼ
ᱚ ᱚᱱᱟ ᱜᱟᱹᱰᱭᱟᱹ ᱠᱟᱱ ᱜᱮᱭᱟ᱾
ᱦᱮᱸ ᱚᱱᱟ ᱜᱟᱹᱰᱭᱟᱹ ᱠᱟᱱ ᱜᱮᱭᱟ ᱵᱤᱥᱥᱚ ᱵᱮᱝ ᱠᱷᱚᱱᱟᱜ ᱦᱳᱭ ᱠᱟᱱᱟ ᱛᱚ᱾
ᱟᱹᱰᱤ ᱟᱹᱰᱤ ᱞᱟᱹᱴᱩ ᱟᱨ ᱚᱱᱟ ᱠᱚ ᱫᱚ ᱟᱹᱰᱤ ᱞᱟᱹᱴᱩ ᱞᱟᱹᱴᱩ ᱜᱟᱹᱰᱤᱭᱟᱛᱚ
ᱦᱮᱸ ᱵᱤᱥᱥᱚ ᱵᱮᱝᱠ ᱨᱮᱭᱟᱜ ᱜᱟᱹᱰᱭᱟᱹ ᱫᱚ ᱦᱩᱭᱩᱜ ᱠᱟᱱᱟ ᱦᱚᱯᱚᱱ ᱦᱚᱯᱚᱱ ᱫᱚ ᱵᱟᱝ ᱠᱚ ᱵᱮᱱᱟᱣᱟ ᱛᱚᱼᱼ ᱱᱚᱣᱟ ᱵᱤᱥᱥᱚ ᱡᱟᱦᱟᱸ ᱦᱳᱭᱳᱜ-ᱟ ᱚᱱᱟ ᱠᱚ ᱫᱚᱼᱼ ᱟᱹᱰᱤ ᱞᱟᱹᱴᱷᱩ ᱞᱟᱹᱴᱷᱩ ᱜᱟᱹᱰᱭᱟ ᱟᱨ ᱱᱮᱛᱟᱨ ᱮᱥ ᱵᱤ ᱟᱭ ᱵᱮᱝᱠᱼᱼ ᱦᱮᱸ ᱱᱤᱛᱟᱨ ᱢᱤᱫᱴᱮᱱ ᱥᱤᱥᱴᱮᱢ ᱠᱚ ᱟᱹᱜᱩ ᱟᱠᱟᱫᱟ ᱧᱮᱞ ᱟᱠᱟᱫᱟ ᱵᱤᱱ ᱮᱥ ᱵᱤ ᱟᱭ ᱵᱮᱝᱠᱼᱼ
ᱪᱮᱫ ᱞᱮᱠᱟᱼᱼ
ᱛᱟᱢᱮ ᱡᱮ ᱟᱵᱚ ᱠᱮ ᱣᱟᱭ ᱥᱤ ᱵᱚᱱ ᱠᱚᱨᱟᱣ ᱮᱫᱟ ᱥᱮᱼᱼ
ᱦᱮᱸ
ᱠᱮ ᱣᱟᱭ ᱥᱤ ᱠᱮ ᱣᱟᱭ ᱥᱤ ᱡᱩᱫᱤ ᱯᱷᱮᱞᱳᱜ ᱛᱟᱢᱟ ᱥᱮ ᱟᱫᱚ ᱱᱤᱡᱮ ᱛᱮᱦᱚᱢ ᱠᱚᱨᱟᱣ ᱫᱟᱲᱮᱭᱟᱜᱼᱟ ᱢᱤᱫᱴᱟᱝ ᱠᱤᱭᱩ ᱟᱨ ᱠᱳᱰ ᱪᱤᱼᱼ
ᱢᱟᱱᱮ ᱤᱭᱟᱹ ᱟᱜ ᱵᱮᱝᱠ ᱨᱮᱼᱼ
ᱦᱮᱸ ᱚᱱᱟ ᱯᱷᱳᱱ ᱛᱮ ᱥᱠᱮᱱ ᱮᱫᱟᱢ ᱛᱚ ᱦᱮᱸᱼᱼ
ᱪᱷᱤᱴᱟᱹᱣ ᱟᱠᱟᱫᱟ᱾
ᱦᱮᱸ ᱟᱫᱚ ᱥᱠᱮᱱ ᱜᱮᱭᱟᱢ ᱥᱠᱮᱱ ᱠᱟᱛᱮ ᱟᱢᱟᱜ ᱰᱤᱴᱮᱞᱥ ᱠᱚ ᱦᱚᱭᱛᱚ ᱮᱢ ᱦᱩᱭᱩᱜᱼᱟ ᱤᱧ ᱵᱟᱹᱧ ᱧᱮᱞ ᱠᱮᱫᱟ ᱵᱮᱝᱠᱼᱼ ᱪᱟᱞᱟᱣ ᱞᱮᱱᱟ ᱢᱤᱫ ᱫᱷᱟᱣ ᱟᱫᱚ ᱧᱮᱞ ᱫᱟ ᱥᱠᱮᱱᱟᱨ ᱠᱚ ᱠᱚ ᱮᱢ ᱠᱟᱫᱟ ᱟᱫᱚ ᱴᱨᱟᱭ ᱠᱟᱛᱮ ᱫᱚ ᱵᱟᱹᱧ ᱧᱮᱞ ᱮᱫᱟ ᱪᱮᱫᱼᱼ ᱠᱚ ᱥᱤᱥᱴᱮᱢ ᱟᱠᱟᱱᱟ
ᱟᱫᱚ ᱵᱟᱝ ᱢᱚᱱᱮ ᱠᱚᱨᱮᱧᱼᱼ ᱢᱤᱫᱴᱟᱝ ᱠᱟᱛᱷᱟᱧ ᱞᱟᱹᱭ ᱞᱮ ᱜᱮ ᱢᱚᱱᱮ ᱠᱚᱨᱳ ᱤᱭᱟᱹ ᱤᱧᱟᱹᱜ ᱵᱮᱝᱠ ᱥᱟᱞᱟᱜ ᱡᱟᱦᱟᱸ ᱱᱟᱢᱵᱟᱨ ᱢᱮᱱᱟᱜᱼᱟ
ᱦᱮᱸ
ᱟᱫᱚ ᱚᱱᱟ ᱫᱚ ᱡᱟᱦᱟᱸᱭᱟᱜ ᱠᱮ ᱣᱟᱭ ᱥᱤ ᱜᱤᱧ ᱠᱚᱨᱟᱣ ᱫᱟᱲᱮᱭᱟᱜᱼᱟ
ᱵᱟᱝ ᱵᱟᱝ ᱱᱤᱡᱮᱨᱟᱜ ᱟᱢ ᱡᱚᱠᱷᱚᱱ ᱟᱢᱟᱜ ᱡᱚᱠᱷᱚᱱ ᱢᱚᱱᱮ ᱠᱚᱣᱟ ᱪᱮᱫ ᱞᱮᱠᱟᱼᱼ ᱱᱚᱣᱟ ᱫᱚ ᱵᱨᱟᱧᱪ ᱚᱱᱩᱡᱟᱭᱤ ᱛᱚ ᱟᱢᱟᱜ ᱡᱟᱦᱟᱸ ᱵᱨᱟᱧᱪ ᱨᱮ ᱢᱮᱱᱟᱜᱼᱟ ᱚᱱᱰᱮᱱᱟᱜ ᱠᱤᱭᱩ ᱟᱨᱼᱼ ᱠᱳᱴ ᱜᱮ ᱫᱚᱨᱠᱟᱨᱟ ᱠᱤᱱᱛᱩᱼᱼ
ᱚ ᱵᱟᱝ ᱚ ᱛᱟᱦᱚᱞᱮ ᱢᱟᱱᱮ ᱤᱧᱟᱹᱜ ᱯᱷᱳᱱ ᱛᱮ ᱢᱟᱱᱮ ᱟᱸᱡᱚᱢ ᱢᱮ ᱛᱟᱦᱚᱞᱮᱧ ᱢᱮᱱᱫᱟ ᱤᱧᱟᱹᱜ ᱯᱷᱳᱱ ᱛᱮᱼᱼ ᱢᱟᱱᱮ ᱤᱧᱟᱹᱜ ᱵᱨᱟᱧᱪ ᱨᱮ ᱡᱟᱦᱟᱸᱭ ᱡᱩᱫᱤ ᱟᱨ ᱟᱨᱚ ᱦᱚᱲᱟᱜ ᱢᱮᱱᱟᱜᱼᱟ ᱩᱱᱠᱩᱣᱟᱜ ᱦᱚᱧ ᱠᱚᱨᱟᱣ ᱫᱟᱲᱮᱭᱟᱜᱼᱟ ᱥᱮ ᱵᱟᱹᱧ ᱠᱚᱨᱟᱣ ᱫᱟᱲᱮᱭᱟᱜᱼᱟ ᱚᱱᱟ ᱫᱚᱼᱼ
ᱦᱮᱸ ᱦᱮᱸ ᱟᱢᱟᱜ ᱯᱷᱳᱱ ᱫᱚ ᱪᱮᱫ ᱮ ᱞᱟᱭ ᱟᱢ ᱠᱟᱱᱟ ᱟᱢ ᱫᱚ ᱜᱩᱜᱳᱞ ᱟᱢᱫᱚ ᱜᱩᱜᱳᱞ ᱪᱟᱞᱟᱣ ᱠᱮᱫᱟᱢ? ᱟᱫᱚ ᱚᱯᱥᱮᱱ ᱠᱚ ᱦᱤᱡᱩᱜᱼᱟ ᱡᱟᱦᱟᱸᱭᱟᱜ ᱢᱚᱱᱮ ᱠᱮ ᱣᱟᱭ ᱥᱤᱢ ᱠᱚᱨᱟᱣᱟ ᱩᱱᱤᱭᱟᱜᱼᱼ ᱯᱷᱳᱱ ᱱᱚᱢᱵᱚᱨ ᱮᱠ ᱱᱚᱢᱵᱚᱨ ᱯᱷᱳᱱ ᱱᱚᱢᱵᱚᱨᱮᱢ ᱮᱢᱟᱫᱟ ᱦᱮᱸ ᱛᱟᱦᱚᱞᱮ ᱵᱮᱯᱟᱨ ᱴᱟᱜᱼᱼ ᱚᱱᱞᱟᱭᱤᱱ ᱛᱮ ᱢᱟᱡᱷᱮ ᱱᱮᱛᱟᱨ ᱫᱚ ᱤᱱᱟᱹ ᱠᱷᱟᱱ ᱚᱱᱞᱟᱭᱤᱱ ᱥᱮᱱᱴᱟᱨ ᱠᱚ ᱦᱚᱸ ᱦᱮᱸ ᱮᱴᱟᱜ ᱦᱚᱲᱟᱜ ᱠᱮᱣᱟᱭᱥᱤᱼᱼ
ᱦᱮᱸ ᱢᱟᱱᱮ ᱦᱟᱸᱰᱮ ᱢᱟᱱᱮ ᱡᱮᱢᱚᱱ ᱤᱭᱟᱹᱨᱮ ᱩᱱᱟᱹᱜᱼᱼ ᱵᱟᱝ ᱵᱟᱝ ᱵᱷᱤᱲᱚᱜ ᱵᱟᱝ ᱵᱷᱤᱲᱚᱜ ᱵᱟᱝ ᱡᱟᱛᱮ ᱠᱚ ᱨᱮ ᱵᱮᱝᱠ ᱨᱮ ᱵᱟᱝ ᱵᱷᱤᱲᱚᱜ ᱩᱱᱟᱹᱜᱼᱼ
ᱦᱮᱸ ᱟᱫᱚ ᱱᱮᱛᱟᱨ ᱫᱚ ᱦᱩᱭᱩᱜ ᱠᱟᱱᱟ ᱟᱫᱷᱟᱨ ᱠᱟᱨᱰ ᱜᱮ ᱛᱚ ᱢᱮᱱ ᱯᱟᱲᱟᱣ ᱟᱠᱟᱱᱟ ᱥᱮ ᱟᱥᱚᱞ ᱫᱚ ᱟᱫᱷᱟᱨ ᱠᱟᱨᱰᱼᱼ
ᱦᱮᱸ ᱟᱫᱷᱟᱨ ᱠᱟᱨᱰ
ᱟᱫᱷᱟᱨ ᱠᱟᱨᱰ ᱨᱮᱫᱚ ᱯᱷᱤᱝᱜᱟᱨ ᱯᱨᱤᱱᱴ ᱢᱮᱱᱟᱜ-ᱟ ᱟᱫᱷᱟᱨ ᱠᱟᱨᱰ ᱡ ᱮᱢᱟᱱ ᱠᱚ ᱵᱷᱳᱴᱟᱨ ᱡᱮᱢᱚᱱ ᱴᱷᱤᱠ ᱛᱟᱦᱮᱱ ᱢᱟ ᱟᱫᱚ ᱚᱥᱩᱵᱤᱫᱟ ᱵᱟᱹᱱᱩᱜ-ᱟ ᱦᱳᱭ ᱾
ᱚ ᱦᱮᱸ ᱵᱷᱟᱞᱤ ᱥᱤᱥᱴᱮᱢ ᱠᱚᱨᱟᱣ ᱟᱠᱟᱫᱟ ᱤᱱᱟᱹ ᱠᱷᱟᱱ ᱦᱚᱲ ᱠᱚ ᱵᱤᱥᱤ ᱞᱟᱭᱤᱱ ᱠᱚ ᱵᱟᱝ ᱦᱩᱭᱩᱜ ᱛᱟᱠᱚᱣᱟ ᱾
ᱦᱮᱸ ᱚᱱᱟ ᱜᱮ ᱟᱨ ᱮᱠᱷᱚᱱ ᱠᱚ ᱢᱮᱱᱫᱟ ᱡᱮ ᱟᱫᱷᱟᱨ ᱠᱟᱲ ᱨᱮᱥᱚᱱ ᱠᱟᱲ ᱟᱨ ᱪᱮᱫ ᱠᱟᱨᱰᱴ ᱢᱤᱫᱮᱱ ᱠᱚ ᱦᱩᱭᱩᱜ ᱫᱚ
ᱟᱜᱩᱭ ᱞᱟᱹᱜᱤᱫ ᱚ ᱦᱮᱸ ᱦᱩᱭ ᱫᱟᱲᱭᱟᱜ-ᱟ ᱮᱠᱷᱚᱱ ᱱᱟᱣᱟ ᱱᱟᱣᱟ ᱥᱚᱵ ᱱᱮᱛᱟᱨ ᱛᱚ ᱱᱟᱣᱟ ᱱᱟᱣᱟ ᱱᱤᱭᱚᱢ ᱠᱟᱱᱩᱱ ᱠᱚ
ᱦᱩᱸ ᱾ ᱢᱟ ᱜᱚᱝᱠᱮ ᱟᱯᱮ ᱥᱮᱫ ᱫᱟᱜ ᱫᱚ ᱟᱹᱥᱩᱲ ᱠᱮᱫᱟᱭ ᱥᱮ ᱵᱟᱝ ᱛᱟᱦᱚᱞᱮ ᱟᱞᱮ ᱥᱮᱫ
ᱪᱮᱛᱟᱱ ᱨᱮᱜᱮ ᱡᱚᱛᱚ ᱰᱚᱠᱩᱢᱮᱱᱴᱥ ᱨᱮᱱᱟᱜ ᱰᱤᱴᱮᱞᱥ ᱛᱟᱦᱮᱱ ᱛᱟᱢᱟ ᱾ ᱚᱠᱟ ᱠᱮᱴᱟᱜᱚᱨᱤ ᱨᱮᱱ ᱠᱟᱱᱟᱢ ᱚᱠᱟ ᱠᱚᱨᱮᱱᱟᱜ ᱨᱮᱥᱚᱱᱮᱢ ᱧᱟᱢᱟ ᱪᱮᱫ ᱠᱚ ᱵᱟᱝ ᱪᱮᱫ ᱱᱤᱭᱟᱹ ᱡᱚᱛᱚ ᱰᱤᱴᱮᱞᱥ ᱢᱤᱫᱴᱟᱝ ᱨᱮᱜᱮ ᱛᱟᱦᱮᱱᱟ ᱾
ᱦᱮᱸ ᱾
ᱛᱟᱦᱞᱮ ᱚᱱᱛᱮ ᱫᱚ ᱱᱟᱥᱮᱱᱟᱜ ᱯᱷᱟᱸᱠ ᱧᱚᱜ ᱠᱟᱫᱟ ᱥᱮ ᱚᱱᱠᱟᱜ ᱜᱮ ᱢᱮᱱᱟᱜ-ᱟ ᱾
ᱵᱟᱝ ᱵᱟᱝ ᱟᱨᱦᱚᱸ ᱱᱤᱛᱚᱜ ᱫᱚ ᱡᱳᱨ ᱮᱫᱟᱭ ᱱᱤᱛᱚᱜ ᱫᱚ ᱦᱟᱸᱜ ᱾
ᱚ ᱛᱟᱦᱚᱞᱮ ᱚᱠᱛᱚᱢᱟ ᱦᱩᱭ ᱮᱱ ᱛᱟᱞᱟᱝ